ᱦᱩᱸ ᱟᱸᱡᱚᱢ ᱧᱟᱢ ᱮᱫᱟ ᱵᱮᱱ ᱡᱚᱦᱟᱨ
ᱜᱚᱢᱠᱮ ᱜᱮᱫ ᱜᱮᱫ ᱛᱮ ᱟᱸᱡᱚᱢᱚᱜ ᱠᱟᱱ ᱛᱟᱵᱤᱱᱟ ᱜᱚᱝᱠᱮ ᱾
ᱠᱮᱛᱟᱜ
ᱦᱮᱞᱳ ᱾
ᱪᱮᱫ ᱪᱮᱫ ᱞᱮᱠᱟ
ᱞᱟᱹᱭ ᱮᱫᱟᱞᱤᱧ ᱜᱚᱝᱠᱮ ᱟᱹᱵᱤᱱᱟᱜ ᱟᱲᱟᱝ ᱵᱟᱝ ᱟᱸᱡᱚᱢᱚᱜ ᱠᱟᱱ ᱛᱟᱹᱵᱤᱱᱟ ᱾ ᱦᱮᱞᱳ ᱾ ᱦᱳᱭ ᱦᱳᱭ ᱜᱚᱝᱠᱮ ᱱᱤᱛᱚᱜ ᱜᱮ ᱟᱸᱡᱚᱢ ᱦᱮᱸ ᱟᱸᱡᱚᱢ ᱧᱟᱢ ᱮᱫᱟᱞᱤᱧ ᱾
ᱜᱚᱢᱠᱮ ᱛᱟᱦᱚᱞᱮ
ᱛᱚ ᱜᱚᱝᱠᱮ ᱱᱟᱯᱟᱭ ᱵᱟᱲᱟ ᱜᱮ ᱱᱤᱛᱚᱜ ᱫᱚ ᱱᱤᱛᱚᱜ ᱫᱚ ᱢᱚᱡᱽ ᱵᱟᱲᱟ ᱜᱮ, ᱟᱹᱵᱤᱱ ᱜᱮ ᱪᱮᱫ ᱞᱮᱠᱟ?
ᱜᱚᱝᱠᱮ ᱱᱟᱯᱟᱭ ᱵᱟᱲᱟ ᱜᱮ ᱾ ᱟᱨ ᱛᱟᱦᱚᱞᱮ ᱞᱤᱧ ᱞᱟᱹᱭ ᱮᱫᱟ ᱫᱟᱜ ᱡᱟᱹᱯᱩᱫ
ᱦᱮᱸ ᱜᱚᱝᱠᱮ ᱫᱟᱜ ᱡᱟᱹᱯᱩᱫ ᱫᱚ ᱦᱩᱭᱩᱜ ᱠᱟᱱ ᱜᱮᱭᱟ, ᱫᱟᱜ ᱡᱟᱹᱯᱩᱫ ᱫᱚ ᱚᱱᱠᱟ ᱫᱚ ᱦᱩᱭᱩᱜ ᱠᱟᱱ ᱜᱮᱭᱟ ᱾ ᱟᱯᱮ ᱥᱮᱱ ᱜᱮ ᱪᱮᱫ ᱞᱮᱠᱟ?
ᱟᱞᱮ ᱥᱮᱫ ᱫᱚ ᱫᱟᱜ ᱫᱚᱭ ᱫᱟᱜ ᱮ ᱡᱟᱹᱲᱤᱭᱮᱜ ᱜᱮᱭᱟ ᱾ ᱢᱮᱱᱠᱷᱟᱱ ᱫᱟᱜ ᱮᱜ ᱨᱮᱦᱚᱸ ᱠᱷᱮᱛ ᱠᱚᱨᱮ ᱫᱚ ᱫᱟᱜ ᱫᱚ ᱵᱟᱝ ᱤᱭᱟᱹ ᱴᱟᱨᱦᱟᱜ ᱠᱟᱱᱟ ᱾
ᱛᱚ ᱜᱚᱢᱠᱮ ᱟᱹᱵᱤ ᱜᱚᱝᱠᱮ ᱟᱞᱮ ᱥᱮᱱ ᱦᱚᱸ ᱫᱟᱜ ᱫᱚᱭ ᱫᱟᱜ ᱡᱟᱹᱲᱤᱭᱟᱠᱟᱫ ᱜᱮᱭᱟ ᱟᱫᱚ ᱱᱚᱸᱜ-ᱚᱭ ᱠᱟᱹᱡ ᱠᱟᱹᱡ ᱾ ᱵᱟᱹᱭᱦᱟᱹᱲ ᱠᱚ ᱟᱨᱠᱤ ᱠᱟᱹᱢᱤ ᱢᱟᱱᱮ ᱟᱨᱠᱤ ᱨᱚᱦᱚᱭ ᱠᱟᱹᱢᱤ ᱟᱨᱠᱤ ᱞᱟᱦᱟ ᱧᱚᱜ ᱟᱠᱟᱱᱟ ᱠᱟᱹᱴᱤᱡ ᱦᱮᱸ ᱩᱱᱟᱹᱜ ᱪᱮᱨᱦᱟ ᱦᱚᱸ ᱵᱟᱝ ᱾ ᱛᱚ ᱜᱚᱝᱠᱮ ᱟᱵᱮᱱ ᱫᱚ ᱪᱮᱫ ᱠᱚᱵᱮᱱ ᱪᱤᱠᱟᱹ ᱵᱟᱲᱟᱭ ᱜᱮᱭᱟ?
ᱠᱮ ᱟᱹᱞᱤᱧ ᱫᱚ ᱮᱠᱷᱚᱱ ᱫᱚ ᱟᱯᱟᱛᱚᱛᱚ ᱠᱟᱹᱢᱤ ᱠᱚᱫᱚ ᱵᱟᱹᱞᱤᱧ ᱠᱟᱹᱢᱤᱭᱮᱫᱟ ᱦᱟᱸᱜ ᱮᱠᱷᱚᱱ ᱫᱚ ᱚᱞ ᱯᱟᱲᱦᱟᱣ ᱪᱟᱹᱞᱩᱜ ᱠᱟᱱᱟ ᱮᱠᱷᱚᱱ ᱫᱚ ᱾
ᱟᱪᱪᱷᱟ ᱟᱪᱪᱷᱟ ᱛᱟᱦᱞᱮ ᱚᱞ ᱯᱟᱲᱦᱟᱜ ᱠᱟᱱᱟᱵᱤᱱ ᱵᱟᱝ ᱾ ᱛᱟᱦᱞᱮ ᱟᱫᱚ ᱜᱚᱝᱠᱮ ᱪᱮᱫ ᱨᱮᱵᱤᱱ ᱚᱞ ᱯᱟᱲᱟᱜ ᱠᱟᱱᱟ ᱱᱤᱛᱚᱜ ᱫᱚ?
ᱜᱚᱢᱠ ᱟᱹᱞᱤᱧ ᱫᱚ ᱮᱠᱷᱚᱱ ᱫᱚ ᱪᱮᱛᱟᱱ ᱥᱮᱫ ᱜᱮᱞᱤᱧ ᱪᱟᱞᱟᱣ ᱠᱟᱱᱟ ᱮᱠᱷᱚᱱ ᱵᱤᱴᱮᱠ ᱞᱤᱧ ᱠᱚᱨᱟᱣ ᱮᱫᱟ ᱾
ᱟᱪᱪᱷᱟ ᱟᱪᱪᱷᱟ ᱟᱹᱰᱤ ᱢᱚᱸᱡᱽ ᱟᱹᱰᱤ ᱱᱟᱯᱟᱭ ᱠᱟᱛᱷᱟ ᱛᱟᱦᱚᱞᱮ, ᱦᱮᱸ ᱾ ᱛᱟᱦᱚᱞᱮ ᱜᱚᱝᱠᱮ ᱢᱤᱫᱴᱟᱝ ᱠᱳᱱᱳ ᱥᱟᱛᱟᱢ ᱫᱤᱠ ᱫᱤᱭᱮ ᱞᱟᱝ ᱨᱚᱯᱚᱲ ᱞᱮᱱᱠᱷᱟᱱ ᱫᱚ ᱜᱟᱞᱚᱪ ᱞᱮᱱ ᱠᱷᱟᱜ ᱞᱟᱝ ᱨᱚᱜ ᱦᱚᱸ ᱱᱟᱯᱟᱭ ᱠᱚᱜ ᱠᱮᱭᱟ ᱾
ᱜᱚᱝᱠᱮ ᱟᱹᱞᱤᱧ ᱞᱤᱧ ᱞᱟᱹᱭᱮᱫᱟ ᱟᱵᱮᱱ ᱫᱚ ᱪᱮᱫ ᱵᱮᱱ ᱪᱤᱠᱟᱭ ᱛᱮ?
ᱟᱹᱞᱤᱧ ᱦᱚᱸ ᱜᱚᱝᱠᱮ ᱟᱹᱞᱤᱧ ᱦᱚᱞᱤᱧ ᱚᱞᱚᱜ ᱠᱟᱱ ᱜᱮᱭᱟ ᱟᱹᱞᱤᱧ ᱦᱚᱸ ᱾
ᱜᱚᱢᱠᱮ ᱛᱟᱦᱚᱞᱮ ᱪᱮᱫ ᱛᱮᱵᱮᱱ ᱚᱞᱚᱜ ᱠᱟᱱᱟ? ᱪᱮᱛᱟᱱ ᱫᱷᱟᱵ ᱥᱮ
ᱦᱮᱸ ᱜᱚᱝᱠᱮ ᱟᱹᱞᱤᱧ ᱫᱚ ᱱᱤᱛᱚᱜ ᱫᱚ ᱵᱤᱫᱽᱫᱟᱹᱜᱟᱲ ᱨᱮᱞᱤᱧ ᱚᱞᱚᱜ ᱠᱟᱱᱟ ᱱᱚᱜ-ᱚᱭ ᱾
ᱦᱮᱸ ᱾ ᱟᱫᱚ ᱜᱚᱢᱠᱮ ᱪᱮᱫ ᱥᱟᱛᱟᱢ ᱱᱤᱭᱮ ᱵᱮᱱ ᱤᱭᱟᱹᱭ ᱮᱫᱟ?
ᱛᱚ ᱜᱚᱢᱠᱮ ᱟᱵᱤᱱ ᱫᱚᱵᱤᱱ ᱞᱟᱹᱭ ᱠᱮᱫᱟ ᱡᱮ ᱟᱹᱰᱤ ᱱᱟᱯᱟᱭ ᱡᱮ ᱟᱹᱰᱤ ᱪᱮᱛᱟᱱ ᱫᱷᱟᱯ ᱨᱮᱜᱮ ᱵᱤᱱ ᱯᱟᱲᱦᱟᱜ ᱠᱟᱱᱟ ᱾ ᱡᱮᱢᱚᱱ ᱵᱤ ᱴᱮᱠ ᱞᱮᱠᱟᱱᱟᱜ ᱤᱭᱟᱹ ᱨᱮᱵᱤᱱ ᱚ ᱚᱞᱚᱜ ᱠᱟᱱᱟ ᱛᱚ ᱟᱹᱵᱤᱱ ᱚᱱᱟᱜᱮ ᱟᱨᱠᱤ ᱱᱚᱜᱼᱚᱭ ᱟᱹᱰᱤ ᱦᱚᱲᱜᱮ ᱟᱨᱠᱤ ᱡᱟᱦᱟᱸᱭ ᱠᱚ ᱵᱟᱵᱚᱱ ᱵᱟᱲᱟᱭ ᱜᱮᱭᱟ ᱛᱚ ᱟᱹᱰᱤ ᱦᱚᱲᱜᱮ ᱛᱚ ᱟᱨᱠᱤ ᱚᱱᱟ ᱟᱹᱵᱤᱱ ᱪᱮᱫ ᱛᱮᱵᱤᱱ ᱚᱞᱚᱜ ᱠᱟᱱᱟ ᱚᱱᱟ ᱵᱟᱨᱮ ᱛᱮᱜᱮ ᱢᱤᱫ ᱵᱟᱨ ᱠᱟᱛᱷᱟ ᱠᱤ ᱞᱟᱹᱭ ᱵᱤᱱ ᱟᱨᱠᱤᱮ ᱦᱮᱸ ᱚᱱᱟ ᱛᱮᱜᱮᱞᱟᱝ ᱜᱟᱞᱚᱪ ᱧᱚᱜ ᱞᱮᱱᱠᱷᱟᱱ ᱜᱮ ᱱᱟᱯᱟᱭᱚᱜᱼᱟ᱾
ᱛᱚ ᱜᱚᱝᱠᱮ ᱤᱧᱫᱩᱧ ᱞᱟᱹᱭᱟ ᱩᱸ ᱞᱟᱛᱟᱨ ᱫᱷᱟᱯ ᱠᱷᱚᱡ ᱜᱤᱧ ᱞᱟᱹᱭᱮᱫ ᱛᱤᱧᱟᱹ ᱴᱷᱤᱠᱜᱮᱭᱟ᱾
ᱦᱮᱸ᱾
ᱛᱚᱭ ᱤᱧ ᱫᱚ ᱡᱚᱠᱷᱚᱱ ᱚᱣᱟᱱ ᱠᱷᱚᱱ ᱯᱷᱳᱨ ᱫᱷᱟᱹᱵᱤᱡ ᱤᱧ ᱯᱟᱲᱦᱟᱜᱣᱟ ᱛᱚᱠᱷᱚᱱ ᱫᱚ ᱵᱟᱝᱞᱟ ᱢᱤᱰᱤᱭᱟᱢ ᱛᱮᱜᱮᱧ ᱯᱟᱲᱦᱟᱣ ᱠᱟᱱᱟ,
ᱦᱳᱭ ᱦᱳᱭ᱾
ᱳᱣᱟᱱ ᱯᱷᱟᱭᱤᱵᱽ ᱠᱷᱚᱡ ᱴᱩᱭᱮᱞ ᱫᱷᱟᱹᱵᱤᱡ ᱫᱚ ᱥᱟᱱᱛᱟᱞᱤ ᱢᱤᱰᱤᱭᱟᱢ ᱛᱮᱜᱮᱞᱤᱧ ᱯᱟᱲᱦᱟᱣ ᱠᱟᱱᱟ᱾ ᱟᱨ ᱡᱟᱦᱟᱸ ᱮᱠᱷᱚᱱ ᱡᱟᱦᱟᱸ ᱟᱹᱞᱤᱧ ᱞᱤᱧ ᱠᱚᱨᱟᱣ ᱫᱟ ᱵᱤ ᱴᱮᱠᱞᱤᱧ ᱠᱚᱨᱟᱣ ᱫᱟ ᱮᱸᱰᱮᱠᱷᱟᱱ ᱱᱤᱭᱟᱹ ᱫᱚ ᱤᱝᱞᱤᱥ ᱛᱮ ᱪᱟᱞᱟᱜ ᱜᱟᱱᱚᱜ ᱠᱟᱱᱟ ᱾ ᱟᱨ ᱟᱹᱞᱤᱧ ᱫᱚ ᱥᱚᱨᱠᱟᱨᱤ ᱛᱮᱫᱚ ᱮᱠᱷᱚᱱ ᱫᱚ ᱠᱚᱞᱮᱡᱽ ᱨᱮᱫᱚ ᱵᱟᱹᱞᱤᱧ ᱯᱟᱲᱦᱟᱜ ᱠᱟᱱᱟ, ᱟᱹᱞᱤᱧ ᱫᱚ ᱵᱮ ᱥᱚᱨᱠᱟᱨᱤ ᱛᱮᱞᱤᱧ ᱯᱟᱲᱦᱟᱜ ᱠᱟᱱᱟ ᱾
ᱟᱪᱪᱷᱟ ᱟᱪᱪᱷᱟ ᱟᱪᱪᱷᱟ ᱦᱩᱸ ᱦᱩᱸ᱾ ᱛᱚ ᱜᱚᱢᱠᱮ ᱦᱮᱸ ᱦᱮᱸ ᱟᱫᱚ ᱜᱚᱢᱠᱮ ᱛᱟᱦᱚᱞᱮ ᱟᱹᱵᱤᱱ ᱫᱚ ᱟᱹᱰᱤ ᱟᱞᱟᱫᱟ ᱟᱞᱟᱫᱟ ᱢᱟᱱᱮ ᱡᱚᱛᱚ ᱯᱟᱹᱨᱥᱤ ᱛᱮᱜᱮ ᱵᱤᱱ ᱚᱞᱚᱜ ᱠᱟᱱᱟ ᱦᱮᱸ ᱟᱫᱚ ᱛᱟᱦᱚᱞᱮ ᱢᱟᱱᱮ ᱦᱮᱸ ᱡᱚᱱᱚᱜ ᱦᱩᱭᱩᱜᱼᱟ ᱛᱟᱦᱚᱞᱮ ᱟᱫᱚ ᱵᱤᱴᱮᱠ ᱵᱤᱱ ᱦᱟᱛᱟᱣ ᱠᱟᱫᱟ ᱵᱤᱴᱮᱠ ᱠᱳᱨᱥ ᱵᱤᱱ ᱠᱚᱨᱟᱣ ᱫᱟ, ᱛᱚ ᱚᱱᱟ ᱵᱤᱴᱮᱠ ᱠᱳᱨᱥ ᱵᱟᱨᱮᱛᱮ ᱠᱤᱪᱷᱩ ᱠᱟᱛᱷᱟ ᱞᱟᱹᱭ ᱵᱤᱱ ᱟᱨᱠᱤ ᱚᱱᱟ ᱪᱮᱫ ᱞᱮᱠᱟᱱᱟᱜ ᱟᱨᱠᱤ᱾ ᱪᱤᱠᱟᱹᱭ ᱞᱮᱜᱟᱜᱼᱟ ᱪᱮᱫ ᱠᱚ ᱦᱩᱭᱩᱜᱼᱟ ᱦᱮᱸᱥᱮ ᱦᱟᱯᱮᱱ ᱫᱤᱱ ᱨᱮ ᱪᱮᱫ ᱠᱚᱵᱤᱱ ᱪᱤ ᱠᱟᱹ ᱫᱟᱲᱮᱭᱟᱜᱼᱟ ᱚᱱᱟ ᱠᱚ ᱱᱤᱭᱮ ᱠᱤᱪᱷᱩ ᱠᱟᱛᱷᱟ ᱞᱟᱹᱭᱵᱤᱱ᱾
ᱟᱹᱞᱤᱧ ᱞᱤᱧ ᱞᱟᱹᱭᱫᱟ ᱡᱚᱠᱷᱚᱱ ᱵᱤᱴᱤᱠ ᱨᱮ ᱪᱟᱞᱟᱜᱣ ᱠᱚᱛᱮᱫᱚ ᱟᱢ ᱠᱮᱞᱟᱥ ᱢᱟᱫᱽᱫᱷᱚᱢᱤᱠ ᱮᱢ ᱠᱟᱛᱮᱫ ᱥᱟᱭᱮᱱᱥ ᱦᱟᱛᱟᱣ ᱞᱟᱜᱟᱜᱼᱟ, ᱮᱸᱠᱷᱟᱱᱜᱮ ᱟᱢᱫᱚ ᱵᱤᱴᱮᱠ ᱨᱮᱫᱚᱢ ᱪᱟᱞᱟᱣ ᱫᱟᱲᱮᱭᱟᱜᱼᱟ ᱥᱟᱭᱮᱱᱥ ᱦᱟᱛᱟᱣ ᱠᱟᱛᱮᱫ ᱜᱮ᱾
ᱦᱳᱭ᱾
ᱟᱨ ᱮᱸᱰᱮᱠᱷᱟᱱ ᱟᱞᱤᱧ ᱡᱟᱦᱟᱸ ᱵᱤᱴᱮᱠ ᱞᱤᱧ ᱠᱚᱨᱟᱣ ᱫᱟ ᱟᱹᱰᱤ ᱩᱛᱟᱹᱨ ᱠᱳᱨᱥ ᱠᱚᱦᱚᱸ ᱢᱮᱱᱟᱜᱼᱟ ᱠᱚᱢᱯᱤᱭᱩᱴᱟᱨ ᱠᱳᱨᱥ ᱢᱮᱱᱟᱜ ᱛᱟᱢᱟ,
ᱛᱟᱯᱚᱨ ᱤᱞᱮᱠᱴᱨᱤᱠᱮᱞ ᱚᱱᱟ ᱥᱤᱵᱤᱞ ᱚᱱᱟ ᱠᱳᱨᱥ ᱟᱹᱰᱤ ᱟᱭᱢᱟ ᱜᱮ ᱢᱮᱱᱟᱜ ᱠᱟᱫᱟ ᱵᱤᱴᱮᱠ ᱫᱚ ᱟᱫᱚ ᱟᱹᱞᱤᱧ ᱡᱟᱦᱟᱸᱞᱤᱧ ᱠᱚᱨᱟᱣ ᱫᱟ ᱚᱱᱟᱫᱚ ᱟᱹᱞᱤᱧ ᱫᱚᱞᱤᱧ ᱢᱚᱱᱮᱭᱮᱜ ᱠᱟᱱᱟ ᱢᱟᱱᱮ ᱵᱟᱭᱨᱮ ᱫᱤᱥᱚᱢ ᱫᱚ ᱵᱟᱞᱤᱧ ᱪᱟᱞᱟᱜᱼᱟ, ᱟᱹᱞᱤᱧ ᱫᱷᱟᱨᱮ ᱯᱟᱥᱮ ᱠᱚᱨᱮ ᱜᱮᱞᱤᱧ ᱠᱟᱹᱢᱤᱭᱟ ᱟᱹᱞᱤᱧ ᱫᱚᱞᱤᱧ ᱠᱚᱨᱟᱣ ᱟ ᱤᱞᱮᱠᱴᱨᱤᱠᱮᱞ ᱟᱫᱚ ᱚᱱᱟᱨᱮ ᱡᱟ ᱟᱹᱭᱠᱟᱹᱜ ᱠᱟᱱᱟ ᱢᱟᱱᱮ ᱧᱟᱢ ᱛᱮᱱᱟᱜ ᱫᱚ ᱵᱟᱹᱲᱛᱤ ᱪᱟᱱᱥ ᱜᱮ ᱢᱮᱱᱟᱜ ᱠᱟᱫᱟ᱾ ᱵᱟᱝ ᱫᱚ ᱵᱟᱝ ᱟᱫᱚ ᱚᱱᱟ ᱠᱷᱟᱹᱛᱤᱨ ᱜᱮ ᱟᱹᱞᱤᱧ ᱫᱚ ᱚᱱᱟ ᱵᱤᱴᱮᱠ ᱞᱤᱧ ᱦᱟᱛᱟᱣ ᱠᱟᱫᱟ ᱡᱟᱦᱟᱸ ᱤᱞᱮᱠ ᱴᱨᱤᱠᱮᱞ ᱤᱧᱡᱤᱱᱤᱭᱟᱨ ᱞᱤᱧ ᱦᱟᱛᱟᱣ ᱠᱟᱫᱟ᱾
ᱟᱪᱪᱷᱟ ᱟᱪᱪᱷᱟ ᱟᱹᱰᱤ ᱢᱚᱡᱽ ᱟᱹᱰᱤ ᱱᱟᱯᱟᱭ᱾ ᱟᱫᱚ ᱛᱚ ᱛᱟᱨ ᱢᱟᱱᱮ ᱟᱹᱵᱤᱱ ᱵᱤᱱ ᱞᱟᱹᱭ ᱦᱚᱪᱚᱭᱫᱟ ᱡᱮ ᱦᱮᱸ ᱡᱚᱠᱷᱚᱱ ᱢᱟᱫᱽᱫᱷᱚᱢᱤᱠ ᱵᱤᱱ ᱮᱢᱟ ᱦᱮᱸᱥᱮ ᱛᱚᱠᱷᱚᱱ ᱫᱚ ᱥᱟᱭᱮᱱᱥ ᱦᱟᱛᱟᱣ ᱦᱩᱭᱩᱜ ᱛᱟᱵᱤᱱᱟ ᱚᱱᱟ ᱯᱚᱨ ᱟᱨ ᱩᱱ ᱥᱩᱢᱟᱹᱭ ᱟᱨᱠᱤ ᱢᱟᱱᱮ ᱪᱮᱫ ᱪᱮᱫ ᱟᱨᱠᱤ ᱵᱤᱥᱚᱭ ᱛᱮ ᱪᱮᱫ ᱪᱮᱫ ᱤᱭᱟᱹ ᱛᱟᱵᱮᱱ, ᱛᱟᱦᱮᱱ ᱫᱚᱨᱠᱟᱨ ᱠᱟᱱ ᱛᱟᱵᱤᱱᱟ ᱡᱮ ᱛᱟᱦᱚᱞᱮ ᱠᱷᱟᱱ ᱵᱤᱴᱮᱠ ᱨᱮ ᱮ ᱥᱮ ᱥᱮᱞᱮᱫ ᱫᱟᱲᱮᱜ ᱟᱵᱤᱱ ᱥᱮᱵᱤᱱ ᱵᱷᱩᱛᱛᱤ ᱫᱟᱲᱮᱜ-ᱟ,
ᱵᱷᱩᱨᱛᱤ ᱫᱟᱲᱮᱭᱟᱢ ᱱᱤᱝᱠᱟᱜᱮ ᱩᱱᱟᱹᱜ ᱤᱭᱟᱹ ᱫᱚ ᱵᱟᱹᱱᱩᱜ ᱠᱟᱫᱟ ᱢᱟᱫᱽᱫᱷᱚᱢᱤᱠ ᱨᱮ ᱟᱢ ᱢᱤᱱᱤᱢᱟᱢ ᱱᱟᱢᱵᱟᱨ ᱧᱟᱢ ᱞᱟᱜᱟᱣ ᱢᱮᱭᱟ ᱥᱤᱠᱥᱴᱤ ᱯᱟᱨᱥᱮᱱ ᱠᱷᱚᱱ ᱪᱮᱛᱟᱱ ᱨᱮ,
ᱚᱭ
ᱦᱩᱸ ᱛᱟ ᱮᱸᱰᱮᱠᱷᱟᱱ ᱜᱮ ᱟᱵᱮᱱ ᱥᱟᱭᱮᱱᱥ ᱵᱮᱱ ᱧᱟᱢᱟ ᱡᱚᱛᱚ ᱥᱟᱵᱡᱮᱠᱴ ᱨᱮ ᱡᱚᱫᱤ ᱟᱢᱟᱜ ᱥᱤᱠᱥᱴᱤ ᱯᱟᱨᱥᱮᱱ ᱠᱷᱚᱡ ᱪᱮᱛᱟᱱ ᱨᱮ ᱛᱮᱦᱮᱱᱟ ᱮᱸᱰᱮ ᱠᱷᱟᱱ ᱜᱮᱵᱮᱱ ᱧᱟᱢᱟ ᱡᱩᱫᱤ ᱱᱤᱝᱠᱟ ᱦᱩᱭᱩᱜ-ᱟ ᱤᱝᱞᱤᱥ ᱨᱮ ᱠᱚᱢ ᱵᱮᱱ ᱧᱟᱢ ᱠᱮᱫᱟ ᱛᱟᱯᱚᱨ ᱯᱷᱤᱡᱤᱠᱥ ᱨᱮ ᱡᱟᱹᱥᱛᱤ ᱵᱮᱱ ᱧᱟᱢ ᱠᱮᱫᱟ, ᱥᱮ ᱢᱮᱛᱷ ᱨᱮ ᱠᱚᱢ ᱵᱮᱱ ᱧᱟᱢ ᱠᱮᱫᱟ ᱟᱢ ᱦᱤᱥᱟᱹᱵ ᱛᱮᱢ ᱧᱮᱞ ᱫᱟ ᱢᱟᱱᱮ ᱥᱟᱲᱮ ᱪᱟᱨᱥᱚ ᱜᱟᱱ ᱦᱩᱭᱩᱜ ᱠᱟᱱ ᱛᱟᱢᱟ ᱴᱳᱴᱟᱞ ᱮᱰᱮᱠᱷᱟᱱ ᱚᱱᱟ ᱠᱚ ᱥᱟᱵᱽᱡᱮᱠᱴ ᱨᱮᱢ ᱡᱩᱫᱤ ᱠᱚᱢ ᱱᱟᱢᱵᱟᱨ ᱨᱮᱢ ᱧᱟᱢᱟ ᱮᱸᱰᱮᱠᱷᱟᱱ ᱵᱟᱝ ᱧᱟᱢ ᱨᱮᱱᱟᱜ ᱪᱟᱱᱥ ᱵᱟ ᱡᱟᱹᱥᱛᱤ ᱛᱟᱦᱮᱱᱟ᱾ ᱟᱨᱠᱤ ᱚᱝᱠᱟ ᱢᱟᱱᱮ ᱡᱚᱛᱚ ᱥᱟᱵᱡᱮᱠᱴ ᱨᱮᱜᱮ ᱟᱢ ᱥᱤᱠᱥᱴᱤ ᱯᱟᱨᱥᱮᱱ ᱱᱟᱢᱵᱟᱨ ᱡᱩᱫᱤᱢ ᱧᱟᱢᱟ ᱮᱸᱰᱮᱠᱷᱟᱱ ᱧᱟᱢ ᱨᱮᱱᱟᱜ ᱪᱟᱱᱥ ᱡᱟᱹᱥᱛᱤ ᱛᱮᱦᱮᱱ ᱛᱟᱢᱟ ᱥᱟᱭᱮᱱᱥ ᱨᱮᱱᱟᱜ ᱫᱚ᱾ ᱟᱨ ᱡᱟᱦᱟᱸ ᱤᱞᱮᱵᱷᱮᱱ ᱟᱨ ᱴᱩᱭᱮᱞᱵᱷ ᱚᱱᱟ ᱟᱢ ᱯᱤᱭᱳᱨᱥᱮᱱᱥ ᱦᱟᱛᱟᱣ ᱞᱟᱜᱟ-ᱟ ᱵᱟ ᱤᱱᱥᱩᱨᱮᱱᱥ ᱮᱢ ᱦᱟᱛ ᱦᱟᱛᱟᱣ ᱞᱮᱠᱷᱟᱡ ᱵᱤᱴᱮᱠ ᱫᱚ ᱮᱸᱰᱮ ᱠᱷᱟᱱ ᱵᱟᱠᱚ ᱤᱭᱟᱹ ᱚᱪᱚᱣ ᱢᱟ ᱵᱟᱠᱚ ᱵᱚᱞᱚ ᱦᱚᱪᱚ ᱟᱨ ᱰᱟᱵᱞᱩ ᱵᱤ ᱡᱮᱠ ᱠᱚᱢᱟ ᱢᱮᱱᱟᱜ ᱜᱮ ᱮᱸᱰᱮᱠᱷᱟᱱ ᱥᱚᱨᱠᱟᱨᱤ ᱨᱮ ᱪᱟᱱᱥ ᱧᱟᱢ ᱨᱮᱱᱟᱜ ᱚᱱᱟᱠᱚ ᱮᱠᱡᱟᱢ ᱡᱩᱫᱤᱢ ᱞᱟᱦᱛᱮᱢ ᱯᱮᱯᱟᱨᱮᱥᱮᱱ ᱡᱩᱫᱤᱢ ᱦᱟᱛᱟᱣ ᱠᱷᱟᱡ ᱚᱱᱟ ᱠᱚᱫᱚ ᱟᱹᱰᱤ ᱱᱟᱯᱟᱭᱚᱜ-ᱟ ᱯᱷᱨᱤ ᱛᱮᱢ ᱪᱟᱞᱟᱣ ᱫᱟᱲᱮᱜ-ᱟ᱾
ᱪᱷᱟ ᱛᱟᱦᱞᱮ ᱟᱹᱵᱤᱱ ᱫᱚ ᱵᱟᱝᱵᱤᱱ ᱮᱢ ᱠᱟᱫᱟ ᱰᱟᱵᱞᱩ ᱵᱤ ᱯᱤ ᱫᱚ?
ᱟᱹᱞᱤᱧ ᱫᱚ ᱵᱟᱹᱞᱤᱧ ᱮᱢ ᱠᱟᱫᱟ ᱟᱫᱚ ᱚᱱᱮ ᱥᱚᱨᱠᱟᱨᱟᱜ ᱥᱚᱨᱠᱟᱨᱟᱜ ᱜᱚᱲᱚ ᱦᱚᱸ ᱢᱮᱱᱟᱜ ᱛᱟᱹᱞᱤᱧ ᱜᱮᱭᱟ ᱵᱟᱹᱞᱤᱧ ᱮᱢ ᱠᱟᱜ ᱨᱮᱦᱚᱸ, ᱥᱚᱨᱠᱟᱨ ᱥᱮᱜ ᱠᱷᱚᱡ ᱢᱟᱱᱮ ᱡᱟᱦᱟᱸ ᱛᱤᱱᱟᱹᱜ ᱯᱷᱤᱥ ᱵᱟᱵᱚᱫ ᱯᱷᱤᱥ ᱞᱟᱜᱟ-ᱟ ᱟᱨᱠᱤ ᱠᱚᱞᱮᱡᱽ ᱨᱮ ᱚᱱᱟ ᱯᱷᱤᱥ ᱫᱚ ᱥᱚᱨᱠᱟᱨ ᱜᱮᱭ ᱮᱢ ᱠᱟᱛᱟ ᱞᱤᱧᱟᱹ᱾ ᱟᱨ ᱡᱟᱦᱟᱸ ᱱᱮ ᱦᱚᱲᱟᱜ ᱡᱟᱦᱟᱸ ᱦᱟᱛ ᱠᱷᱚᱨᱪᱟ ᱚᱱᱟ ᱫᱚ ᱮᱸᱰᱮ ᱠᱷᱟᱱ ᱚᱲᱟᱜ ᱠᱷᱚᱡ ᱜᱮ ᱚᱱᱟ ᱫᱚ ᱪᱟᱹᱞᱩ ᱦᱩᱭᱩᱜ-ᱟ᱾
ᱦᱩᱸ
ᱢᱮᱥ ᱠᱷᱚᱨᱪᱟ ᱟᱨ ᱦᱟᱛ ᱠᱷᱚᱨᱪᱟ ᱫᱚ ᱚᱲᱟᱜ ᱠᱷᱚᱡ ᱜᱮ ᱪᱟᱹᱩ ᱦᱩᱭᱩᱜ-ᱟ, ᱡᱟᱦᱟᱸ ᱟᱢᱮᱢ ᱯᱟᱲᱦᱟᱜ-ᱟ ᱮᱸᱰᱮᱠᱷᱟᱱ ᱚᱱᱟ ᱫᱚ ᱟᱨ ᱮᱸᱰᱮᱠᱷᱟᱱ ᱯᱟᱲᱦᱟᱣ ᱞᱮᱝᱠᱷᱟᱡ ᱨᱮᱦᱚᱸ ᱵᱟᱝ ᱦᱩᱭᱩᱜ-ᱟ ᱱᱟᱢᱵᱟᱨ ᱦᱚᱸ ᱡᱟᱥ ᱛᱩᱞᱟᱹᱣ ᱦᱩᱭᱩᱜ-ᱟ ᱮᱸᱰᱮᱠᱷᱟᱱ ᱵᱟᱢ ᱧᱟᱢᱟ ᱥᱚᱨᱠᱟᱨᱟᱜ ᱜᱚᱲᱚ ᱵᱟᱢ ᱧᱟᱢᱟ, ᱟᱢ ᱡᱩᱫᱤ ᱵᱤᱴᱮᱠᱢ ᱯᱟᱲᱦᱟᱣ ᱠᱟᱛᱮᱜ ᱦᱚᱸ ᱵᱟᱝ ᱦᱩᱭᱩᱜ-ᱟ ᱢᱟᱱᱮ ᱵᱤᱴᱮᱠ ᱮᱸ ᱤᱞᱮᱵᱷᱮᱱ ᱴᱩᱭᱮᱞᱵᱷ ᱚᱱᱟᱨᱮ ᱥᱤᱠᱥᱴᱤ ᱯᱟᱨᱥᱮᱱᱴ ᱱᱟᱢᱵᱟᱨ ᱛᱩᱞᱟᱹᱣ ᱦᱩᱭᱩᱜ ᱛᱟᱢᱟ᱾
ᱛᱟᱯᱚᱨ ᱡᱚᱠᱷᱚᱱ ᱠᱚᱞᱮᱡᱽ ᱨᱮ ᱪᱟᱞᱟᱜ ᱦᱩᱭᱩᱜᱼᱟ ᱠᱚᱞᱮᱡᱽ ᱨᱮᱦᱚᱸ ᱟᱢ ᱥᱤᱠᱥᱴᱤ ᱯᱟᱨᱥᱮᱱ ᱱᱟᱢᱵᱟᱨ ᱛᱩᱞᱟᱹᱣ ᱦᱩᱭᱩᱜ ᱛᱟᱢᱟ ᱮᱸᱰᱮᱠᱷᱟᱱ ᱜᱮ ᱥᱚᱨ ᱠᱟᱨᱟᱜ ᱜᱚᱲᱚᱢ ᱧᱟᱢᱟ ᱟᱨ ᱵᱟᱝᱠᱷᱟᱡ ᱵᱟᱢ ᱛᱩᱞᱟᱹᱣ ᱠᱷᱟᱡ ᱫᱚ ᱥᱚᱨᱠᱟᱨᱟᱜ ᱦᱚᱲ ᱦᱚᱸ ᱚᱱᱠᱟ ᱞᱮᱠᱟ ᱛᱮᱫᱚ ᱵᱟᱢ ᱧᱟᱢᱟ᱾
ᱚᱲᱟᱜ ᱠᱷᱚᱡ ᱯᱚᱭᱥᱟᱭ ᱮᱢ ᱞᱟᱜᱟᱣ ᱠᱚᱣᱟ, ᱠᱟᱹᱣᱰᱤ᱾ ᱤᱱᱟᱹ ᱜᱮᱞᱤᱧ ᱢᱮᱱᱟ, ᱤᱱᱟᱹᱜᱮ᱾
ᱛᱚ ᱜᱚᱢᱠᱮ ᱱᱤᱭᱟᱹ ᱡᱟᱸᱦᱟ ᱵᱤᱱ ᱞᱟᱹᱭ ᱠᱮᱫᱟ ᱟᱫᱚ ᱮᱸ ᱡᱚᱠᱷᱚᱱ ᱡᱚᱠᱷᱚᱱ ᱟᱵᱤᱱ ᱥᱟᱭᱮᱱᱥ ᱵᱤᱱ ᱦᱟᱛᱟᱣ ᱮᱫᱟ ᱢᱟᱫᱽᱫᱷᱚᱢᱤᱠ ᱮᱢ ᱯᱚᱨ ᱦᱮᱸ ᱛᱚᱠᱷᱚᱱ ᱫᱚ ᱟᱹᱵᱤᱱᱟᱜ ᱮᱸ ᱢᱟᱱᱮ ᱤᱭᱟᱹ ᱥᱟᱵᱡᱮᱠᱴ ᱠᱚ ᱟᱨᱠᱤ ᱱᱚᱜᱼᱚᱭ ᱡᱮᱢᱚᱱ, ᱢᱟᱱᱮ ᱯᱷᱤᱡᱤᱠᱥ ᱠᱮᱢᱮᱥᱴᱨᱤ ᱟᱨ ᱢᱮᱛᱷ, ᱢᱮᱛᱷᱮᱢᱮᱴᱤᱠᱥ ᱱᱤᱭᱟᱹ ᱫᱚ ᱢᱟᱱᱮ ᱠᱚᱢᱯᱟᱞᱥᱟᱨᱤ ᱥᱟᱵᱡᱮᱠᱴ ᱠᱟᱱᱟ ᱡᱟᱦᱟᱸ ᱛᱟᱦᱮᱸ ᱮᱻ ᱞᱟᱹᱠᱛᱤ ᱠᱟᱱ ᱜᱮᱭᱟ ᱥᱮ ᱪᱮᱫ ᱜᱚᱢᱠᱮ?
ᱦᱩᱸ ᱦᱩᱸ
ᱦᱮᱸ ᱦᱮᱸ ᱟᱨ ᱚᱱᱟ ᱯᱚᱨ ᱟᱨ ᱚᱱᱟ ᱯᱚᱨ ᱡᱚᱠᱷᱚᱱ ᱵᱮᱱ ᱮᱢᱟ, ᱟᱵᱤᱱ ᱵᱮᱱ ᱞᱟᱹᱭ ᱦᱚᱪᱚᱭᱮᱫᱟ ᱚᱱᱟ ᱯᱚᱨ ᱟᱨᱠᱤ ᱮᱸ ᱡᱤ ᱢᱮ ᱵᱮᱱ ᱮᱢ ᱫᱟᱲᱮᱭᱟᱜᱼᱟ ᱢᱟᱱᱮ ᱠᱳᱱᱳ ᱟᱭ ᱟᱭ ᱴᱤ ᱢᱟᱱᱮ ᱠᱚᱞᱮᱡᱽ ᱨᱮ ᱵᱤᱴᱮᱠ ᱠᱚᱨᱟᱣ ᱞᱟᱹᱜᱤᱫ ᱵᱟᱝ ᱰᱟᱵᱞᱩ ᱵᱤᱪ ᱡᱤᱣᱤ ᱵᱤᱱ ᱮᱢ ᱫᱟᱲᱮᱭᱟᱜᱼᱟ ᱦᱮᱸ, ᱮᱪᱷᱟᱣ ᱮᱢᱱᱤ ᱛᱮᱸᱦᱚ ᱢᱟᱱᱮ ᱵᱮᱥᱚᱨᱠᱟᱨᱤ ᱠᱚ ᱤᱭᱟᱹ ᱠᱚᱨᱮ ᱵᱮᱱ ᱚᱞᱚᱜ ᱫᱟᱲᱮᱭᱟᱜᱼᱟ ᱱᱤᱭᱟ. ᱛᱮ ᱥᱮ ᱪᱮᱫ?
ᱦᱩᱸ ᱤᱧ ᱫᱚ ᱜᱚᱢᱠᱮ ᱚᱱᱟ ᱠᱚᱢᱯᱤᱴᱤᱥᱮᱱ ᱡᱟᱹᱥᱛᱤ ᱢᱮᱱᱟᱜᱼᱟ ᱚᱱᱟ ᱠᱚᱸᱦᱚᱧ ᱚᱱᱟ ᱠᱷᱟᱹᱛᱤᱨ ᱜᱮ ᱟᱹᱞᱤᱧ ᱫᱚ ᱵᱟᱹᱞᱤᱧ ᱮᱢ ᱟᱠᱟᱫᱟ ᱟᱨᱠᱤ᱾ ᱠᱚᱢᱯᱤᱴᱤᱥᱮᱱ ᱡᱟᱹᱥᱛᱤ ᱢᱮᱱᱟᱜ ᱟᱠᱟᱫᱟ, ᱟᱹᱞᱤᱧ ᱪᱤᱱᱛᱟᱹ ᱵᱷᱟᱵᱱᱟ ᱠᱮᱫᱟᱞᱤᱧ᱾ ᱥᱮ ᱮᱢᱱᱤ ᱛᱮᱢᱱᱤ ᱱᱟᱢᱵᱟᱨ ᱦᱚᱸ ᱵᱷᱟᱜᱤ ᱜᱮ ᱢᱮᱱᱟᱜ ᱛᱟᱞᱤᱧᱟ, ᱥᱚᱨᱠᱟᱨ ᱴᱷᱮᱡ ᱠᱷᱚᱡ ᱦᱚᱸ ᱜᱚᱲᱚ ᱥᱚᱯ ᱠᱚᱞ ᱤᱧ ᱧᱟᱢᱟ, ᱮᱸᱰᱮᱠᱷᱟᱱ ᱦᱟᱸᱰᱮᱢ ᱛᱮᱸᱦᱮᱱ ᱨᱮᱫᱚ ᱥᱚᱨᱠᱟᱨᱤ ᱨᱮᱱᱟᱜ ᱦᱳᱥᱴᱮᱞ ᱨᱮᱢ ᱛᱟᱸᱦᱮᱱ ᱠᱷᱟ ᱫᱚ ᱢᱤᱫᱴᱟᱝ ᱜᱚᱲᱚ ᱵᱮᱱ ᱧᱟᱢᱟ, ᱡᱟᱸᱦᱟ ᱫᱚ ᱦᱳᱥᱴᱮᱞ ᱯᱷᱤ ᱵᱟᱝ ᱞᱟᱜᱟᱜᱼᱟ᱾
ᱮᱰᱮ ᱠᱷᱟᱱ ᱫᱚ ᱚᱱᱮ ᱚᱱᱠᱟᱜᱮ ᱢᱤᱫᱴᱟᱝ ᱜᱚᱲᱚ ᱥᱚᱯᱚᱦᱚᱫ ᱧᱟᱢᱚᱜᱼᱟ, ᱟᱨ ᱵᱮᱥᱚᱨᱠᱟᱨᱤᱢ ᱡᱚᱫᱤᱢ ᱛᱟᱦᱮᱱ ᱠᱷᱟᱱ ᱦᱳᱥᱴᱮᱞ ᱨᱮᱱᱟᱜ ᱜᱚᱲᱚ ᱥᱚᱯᱚᱦᱚᱫ ᱫᱚ ᱮᱸᱰᱮᱠᱷᱟᱱ ᱵᱟᱢ ᱧᱟᱢᱟ, ᱟᱢ ᱢᱮᱥ ᱨᱮ ᱛᱟᱦᱮᱱ ᱞᱟᱜᱟᱣ ᱢᱮᱭᱟ᱾
ᱦᱳᱭ ᱦᱳᱭ ᱦᱳᱭ᱾
ᱟᱫᱚ ᱤᱱᱟᱹᱜᱮ ᱡᱟᱸᱦᱟ ᱰᱤᱯᱷᱟᱨᱮᱱᱥ ᱢᱮᱱᱟᱜ ᱟᱠᱟᱫᱟ ᱟᱨ ᱢᱤᱫᱴᱟᱝ ᱡᱟᱸᱦᱟ ᱥᱚᱨᱠᱟᱨᱤ ᱨᱮ ᱧᱮᱞᱚᱜ ᱠᱟᱱᱟ ᱢᱟᱱᱮ ᱚᱱᱠᱟ ᱞᱮᱠᱟ ᱚᱱᱟ ᱠᱚᱞᱮᱡᱽ ᱠᱚᱨᱮᱱᱟᱜ ᱵᱷᱮᱞᱩ ᱫᱚ ᱵᱟᱝ ᱛᱟᱦᱮᱱ ᱛᱟᱦᱮᱱᱟ᱾
ᱟᱨ ᱡᱟᱸᱦᱟ ᱠᱚ ᱦᱤᱡᱩᱜ ᱛᱟᱦᱮᱱᱟ, ᱟᱨ ᱡᱮ ᱡᱟᱦᱟᱸᱭ ᱡᱟᱦᱟᱸ ᱠᱷᱚᱡ ᱡᱚᱵ ᱞᱟᱹᱜᱤᱫ ᱠᱚ ᱦᱤᱡᱩᱜ ᱛᱟᱦᱮᱱᱟ ᱡᱟᱦᱟᱸᱭ ᱦᱚᱲ ᱤᱫᱤ ᱞᱟᱹᱜᱤᱫ ᱦᱚᱲ ᱤᱫᱤ ᱞᱟᱹᱜᱤᱫ, ᱚᱱᱠᱟ ᱞᱮᱠᱟ ᱦᱚᱸ ᱩᱱᱠᱩ ᱦᱚᱸ ᱧᱮᱞ ᱦᱩᱭ ᱠᱟᱱᱟ ᱥᱚᱨᱠᱟᱨ ᱨᱮᱫᱚ ᱚᱱᱠᱟ ᱞᱮᱠᱟ ᱯᱮᱠᱮᱡ ᱠᱚᱫᱚ ᱵᱟᱠᱚ ᱮᱢᱟ ᱠᱚ ᱛᱟᱦᱮᱱᱟ, ᱮᱸ ᱚᱭ ᱯᱳᱭᱞᱳ ᱨᱮ ᱡᱟᱦᱟᱸ ᱥᱩᱨᱩᱜ ᱛᱟᱠᱚ ᱛᱟᱦᱮᱱᱟ ᱥᱚᱨᱠᱟᱨᱮ ᱞᱮ ᱧᱮᱞ ᱟᱠᱟᱫᱟ ᱢᱟᱱᱮ ᱳᱭᱻ ᱠᱩᱲᱤ, ᱛᱤᱨᱤᱥ, ᱪᱚᱞᱞᱤᱥ ᱚᱱᱟ ᱠᱚ ᱡᱟᱹᱥᱛᱤ ᱫᱚ ᱵᱟᱝ ᱤᱭᱤᱭᱟᱹ ᱛᱟᱦᱮᱱᱟ᱾ ᱯᱮᱠᱮᱡᱽ ᱩᱱᱠᱩ ᱫᱚ ᱡᱟᱹᱥᱛᱤ ᱵᱟᱠᱚ ᱧᱟᱢ ᱛᱟᱦᱮᱱᱟ, ᱟᱨ ᱡᱟᱸᱦᱟ ᱵᱮᱥᱚᱨᱠᱟᱨᱤ ᱨᱮ ᱚᱱᱟ ᱨᱮᱫᱚ ᱟᱹᱰᱤ ᱡᱟᱦᱟᱸ ᱮᱠᱡᱟᱢ ᱠᱚ ᱦᱟᱛᱟᱣ ᱛᱟᱦᱮᱱᱟ ᱴᱷᱤᱠ ᱜᱮᱭᱟ, ᱛᱚ ᱟᱹᱰᱤ ᱤᱭᱟᱹ ᱠᱟᱛᱮ ᱠᱚ ᱦᱟᱛᱟᱣ ᱛᱟᱦᱮᱱᱟ᱾ ᱥᱤᱥᱤ ᱠᱮᱢᱮᱨᱟ ᱟᱱᱰᱟᱨ ᱨᱮ ᱛᱟᱸᱦᱮ ᱠᱟᱛᱮᱫ ᱮᱠᱡᱟᱢ ᱠᱚ ᱮᱢ ᱦᱩᱭᱩᱜ ᱛᱟᱢᱟ, ᱚᱚᱱᱚ ᱱᱳᱴ ᱪᱟᱹᱞᱩ ᱠᱚᱦᱚᱸ ᱵᱟᱝ ᱧᱟᱢᱚᱜᱼᱟ ᱡᱟᱦᱟᱸ ᱥᱚᱨᱠᱟᱨᱤ ᱨᱮᱫᱚ ᱩᱱᱟᱹᱜ ᱴᱟ ᱵᱟᱠᱚ ᱜᱟᱭᱤᱰ ᱠᱚ ᱛᱟᱦᱮᱱᱟ। ᱧᱮᱞ ᱠᱟᱜ ᱠᱚᱣᱟᱞᱤᱧ᱾ ᱟᱞᱮ ᱨᱮᱱ ᱦᱚᱸ ᱠᱤᱪᱷᱩ ᱠᱤᱪᱷᱩ ᱜᱤᱫᱽᱨᱟᱹ ᱢᱮᱱᱟᱜ ᱠᱚᱣᱟ ᱟᱞᱮ ᱵᱮᱪ ᱨᱮᱱ ᱦᱚᱸ ᱩᱱᱠᱩ ᱦᱚᱸ ᱢᱤᱫ ᱵᱟᱨᱭᱟ ᱠᱚ ᱠᱚᱨᱟᱣ ᱮᱫ ᱜᱮᱭᱟ᱾
ᱟᱫᱚ ᱩᱱᱠᱩ ᱠᱚ ᱢᱮᱱᱫᱟ ᱟᱞᱮ ᱴᱷᱮᱡ ᱫᱚ ᱩᱱᱟᱹᱜ ᱪᱟᱯ ᱨᱮᱱᱟᱜ ᱡᱤᱱᱤᱥ ᱫᱚ ᱵᱟᱹᱱᱩᱜᱼᱟ, ᱟᱵᱮᱱ ᱱᱳᱴ ᱠᱚᱦᱚᱸ ᱵᱮᱱ ᱪᱟᱹᱞᱩ ᱫᱟᱲᱮᱭᱟᱜᱼᱟ ᱡᱩᱫᱤ ᱵᱮᱱ ᱪᱟᱹᱞᱩ ᱫᱟᱲᱮᱭᱟᱜ ᱠᱷᱟᱡ।
ᱟᱪᱪᱷᱟ। ᱛᱚ ᱜᱚᱝᱠᱮ ᱢᱟᱱᱮ ᱱᱚᱜᱼᱚ ᱱᱤᱭᱟᱹ ᱡᱮ ᱵᱮᱱ ᱚᱞᱚᱜ ᱠᱟᱱᱟ ᱛᱚ ᱱᱤᱭᱟᱹ ᱚᱞᱚᱜ ᱨᱮᱱᱟᱜ ᱟᱨᱠᱤ ᱪᱟᱯ ᱪᱮᱫ ᱞᱮᱠᱟ ᱪᱮᱫ ᱛᱤᱱᱟᱹᱜ ᱜᱟᱱ? ᱠᱩᱨᱩᱢᱩᱴᱩ ᱞᱟᱜᱟᱣ ᱵᱤᱱᱟ ᱱᱤᱭᱟᱹ ᱤᱭᱟᱹ ᱞᱟᱹᱜᱤᱫ ᱦᱮᱸ, ᱛᱚ ᱞᱟᱦᱟ ᱥᱮᱱ ᱪᱟᱞᱟᱜ ᱞᱟᱹᱜᱤᱫ᱾
ᱠᱮ ᱪᱟᱯ ᱫᱚ ᱟᱹᱰᱤ ᱡᱟᱹᱥᱛᱤ ᱜᱮᱭᱟ। ᱟᱞᱤᱧ ᱜᱮᱞᱤᱧ ᱢᱮᱱᱟ ᱪᱟᱯ ᱫᱚ ᱵᱟᱝ ᱯᱟᱲᱦᱟᱣ ᱞᱮᱱᱠᱷᱟᱡ ᱨᱮᱦᱚᱸ ᱵᱟᱝ ᱦᱩᱭᱩᱜᱼᱟ। ᱦᱚᱴᱟᱛ ᱠᱚᱨᱮ ᱟᱹᱞᱤᱧ ᱦᱚᱸ ᱚᱣᱟᱱ ᱠᱷᱚᱡ ᱯᱷᱳᱨ ᱫᱷᱟᱹᱵᱤᱡ ᱵᱟᱝᱞᱟᱛᱮ ᱟᱵᱟᱨ ᱯᱷᱟᱭᱤᱵ ᱠᱷᱚᱡ ᱴᱩᱭᱮᱞᱵ ᱫᱷᱟᱹᱵᱤᱡ ᱚᱞ ᱪᱤᱠᱤᱛᱮ ᱟᱵᱟᱨ ᱱᱚᱜ-ᱚᱭ ᱠᱚᱞᱮᱡᱽ ᱨᱮ ᱟᱵᱟᱨ ᱤᱝᱞᱤᱥ ᱛᱮ ᱛᱚ ᱱᱤᱛᱚᱜ ᱠᱚᱥᱴᱚ ᱦᱩᱭᱩᱜ ᱠᱟᱱᱟ ᱟᱫᱚ ᱠᱚᱥᱴᱚ ᱦᱩᱭᱩᱜ ᱨᱮᱜᱮᱢ ᱪᱤᱠᱟᱭᱟ, ᱠᱚᱥᱴᱚ ᱞᱮᱱᱠᱟᱱ ᱯᱷᱚᱞ ᱧᱟᱢᱚᱜ ᱜᱮᱭᱟ। ᱮᱸᱰᱮᱠᱷᱟᱱ ᱠᱚᱥᱴᱚᱜ ᱫᱚ ᱦᱩᱭᱩᱜ ᱠᱟᱱ ᱜᱮᱭᱟ।
ᱠᱤ ᱡᱮ ᱦᱮᱸ ᱢᱟᱱᱮ ᱫᱤᱱᱟᱹᱢ ᱦᱤᱞᱳᱜ ᱜᱮ ᱡᱩᱫᱤ ᱵᱤᱱ ᱚᱞᱚᱜᱼᱟ, ᱫᱤᱱᱟᱹᱢ ᱦᱤᱞᱳᱜ ᱵᱤᱱ ᱡᱩᱫᱤ ᱵᱤᱱ ᱯᱟᱲᱦᱟᱜᱼᱟ ᱟᱨ ᱚᱱᱟ ᱟᱨ ᱱᱤᱭᱟᱹ ᱤᱭᱟᱹ ᱨᱮᱫᱚ ᱟᱨᱠᱤ ᱯᱮᱠᱴᱤᱠᱮᱞ ᱠᱚ ᱠᱚᱨᱟᱣ ᱞᱟᱜᱟᱜᱼᱟ ᱦᱮᱸᱥᱮ ᱱᱟᱣᱟ ᱱᱟᱣᱟ ᱤᱭᱟᱹ ᱥᱮᱬᱟ ᱞᱟᱜᱟᱜᱼᱟ ᱯᱩ ᱤᱭᱟᱹ ᱠᱚ, ᱦᱮᱸᱥᱮ᱾ ᱱᱟᱣᱟ ᱱᱟᱣᱟ ᱴᱮᱠᱱᱳᱞᱚᱡᱤ ᱤᱭᱟᱹ ᱠᱚ ᱥᱮᱬᱟ ᱞᱟᱜᱟᱜᱼᱟ ᱛᱚ, ᱛᱚᱵᱮ ᱥᱮ ᱵᱮᱱ ᱞᱟᱦᱟ ᱥᱮᱫ ᱵᱮᱱ ᱞᱟᱦᱟ ᱫᱟᱲᱮᱭᱟᱜᱼᱟ ᱥᱮ ᱪᱮᱫ᱾
ᱦᱩᱸ ᱚᱱᱟ ᱢᱟ ᱠᱟᱱ ᱜᱮᱭᱟ, ᱟᱫᱚ ᱟᱹᱞᱤᱧ ᱡᱟᱦᱟᱸ ᱛᱤᱱᱟᱹᱜ ᱞᱤᱧ ᱪᱤᱱ ᱛᱟᱹ ᱵᱷᱟᱵᱽᱱᱟᱣ ᱠᱟᱫᱟ ᱢᱟᱱᱮ ᱮᱠᱷᱚᱱ ᱫᱚ ᱡᱟᱦᱟᱸ ᱫᱚᱠᱚ ᱢᱮᱛᱟᱜ ᱠᱟᱱᱟ ᱟᱨᱴᱤᱯᱷᱤᱠᱮᱥᱮᱞ ᱤᱱᱴᱮᱞᱤᱡᱮᱱᱥ ᱡᱟᱦᱟᱸ ᱫᱚ ᱮ ᱟᱭ, ᱴᱷᱤᱠ ᱜᱮᱭᱟ, ᱛᱚ ᱮᱠᱷᱚᱱ ᱫᱚ ᱮ ᱟᱭ ᱜᱮ ᱡᱚᱛᱚ ᱠᱤᱪᱷᱩᱭ ᱦᱟᱛᱟᱣ ᱮᱫᱟ। ᱦᱮᱸᱛᱚ ᱯᱨᱟᱭ ᱞᱮᱠᱟ ᱜᱮ ᱟᱫᱚ ᱟᱞᱤᱧ ᱞᱤᱧ ᱪᱤᱱᱛᱟᱹ ᱵᱷᱟᱵᱱᱟ ᱠᱮᱫᱟ ᱡᱟᱦᱟᱸ ᱠᱚ ᱢᱮᱛᱟᱜ ᱠᱟᱱᱟ ᱤᱞᱮᱠᱴᱨᱤᱠᱮᱞ